ᱦᱮ ᱦᱮᱸ ᱜᱚᱝᱠᱮ ᱨᱚᱲ ᱧᱟᱢᱚᱜ ᱠᱟᱱᱟ
ᱦᱮᱸ ᱟᱸᱡᱚᱢᱚᱜ ᱠᱟᱱᱟ
ᱦᱳᱭ ᱪᱮᱞᱮ ᱟᱯᱮ ᱪᱟᱥᱵᱟᱥ ᱚᱱᱛᱮ ᱫᱚ ᱟᱯᱷᱚᱨ ᱠᱚ ᱛᱟᱦᱞᱮ ᱮᱦᱚᱵ ᱠᱮᱫᱟ ᱯᱮ ᱥᱮ ᱟᱹᱣᱨᱤ
ᱟᱮᱨᱤᱞᱮ ᱮᱦᱚᱵᱟ ᱛᱚᱞᱟ ᱜᱟᱰᱤ ᱠᱚ ᱞᱮ ᱛᱩᱫ ᱵᱟᱲᱟᱭᱮᱫᱟ ᱟᱨ ᱫᱟᱜ ᱡᱟᱹᱲᱤᱠᱟᱫ ᱛᱮ ᱠᱟᱹᱴᱤᱡ ᱟᱫᱷᱮᱠ ᱦᱟᱱᱟ ᱵᱟᱹᱭᱦᱟᱹᱲ ᱠᱚᱫᱚ ᱥᱤ ᱵᱟᱝ ᱡᱩᱛᱩᱜ ᱠᱟᱱᱟ ᱵᱟᱹᱫᱽ ᱠᱚᱫᱚ ᱚᱵᱚᱥᱳ ᱥᱤ ᱠᱚ ᱡᱩᱛᱩᱜ ᱠᱟᱱ ᱜᱮᱭᱟ
ᱦᱳᱭ ᱟᱞᱮᱦᱚ ᱱᱚᱛᱮ ᱫᱚ ᱮᱦᱚᱵ ᱫᱚ ᱢᱟᱱᱮ ᱢᱤᱫᱵᱟᱨ ᱦᱚᱲ ᱫᱚ ᱱᱚᱝᱠᱟ ᱜᱤᱰᱤ ᱠᱚ ᱮᱦᱚᱵ ᱠᱟᱜᱼᱟ ᱟᱨ ᱵᱮᱥᱤ ᱦᱚᱲ ᱫᱚ ᱦᱟᱸᱜ ᱟᱣᱨᱤ ᱠᱚ ᱫᱷᱩᱨᱟᱹᱜᱼᱟ ᱟᱨ ᱱᱚᱜᱼᱚᱭ ᱛᱚᱦᱟᱸᱜ ᱫᱟᱜ ᱤᱫᱤᱭᱮᱫ ᱜᱮᱭᱟᱭ ᱦᱟᱸᱜ ᱦᱟᱞᱠᱟ ᱦᱟᱞᱠᱟ ᱛᱚ ᱵᱟᱛᱟᱨᱚᱜ ᱠᱟᱱ ᱜᱮᱭᱟ ᱚᱱᱠᱟ ᱥᱤ ᱵᱟᱲᱟ ᱦᱟᱸᱜ
ᱛᱚᱨ ᱵᱟᱝ ᱛᱚᱞᱟ ᱞᱮᱠᱷᱟᱱ ᱛᱚᱦᱟᱸᱟ ᱛᱚᱞ ᱵᱟᱝ ᱡᱩᱛᱩᱜ ᱠᱟᱱᱟ
ᱦᱳᱭ ᱚᱠᱛᱚ ᱨᱮ ᱛᱚᱞᱟ ᱞᱟᱜᱟᱜ ᱜᱮᱭᱟ ᱪᱮᱫᱟᱜ ᱥᱮ ᱯᱳᱭᱞᱳ ᱟᱥᱟᱲ ᱥᱮᱫ ᱨᱮ ᱜᱮ ᱡᱩᱫᱤ ᱞᱟᱹᱴᱩ ᱢᱟᱨᱟᱝ ᱮ ᱫᱟᱜᱟ ᱟᱨ ᱵᱟᱹᱭᱦᱟᱹᱲ ᱠᱚᱨᱮ ᱫᱚ ᱚᱱᱠᱟ ᱫᱟᱜ ᱛᱟ ᱟᱛᱩ ᱜᱮᱭᱟ ᱟᱨ ᱡᱚᱫᱤ ᱚᱱᱠᱟ ᱟᱯᱷᱚᱨ ᱥᱮ ᱤᱭᱟᱹ ᱠᱚ ᱛᱟᱦᱮᱱ ᱛᱟᱢ ᱠᱷᱟᱱ ᱫᱚ ᱨᱚᱦᱚᱭ ᱫᱟᱲᱤᱭᱟᱜ-ᱟ ᱟᱨ ᱡᱩᱫᱤ ᱵᱟᱝ ᱟᱱᱟ ᱠᱷᱟᱱ ᱫᱚ ᱚᱠᱟ ᱨᱮᱢ ᱧᱟᱢᱟ ᱫᱟᱜ ᱞᱟᱜᱟᱣ ᱞᱮᱠᱷᱟᱱ ᱛᱚ ᱚᱱᱠᱟ ᱦᱟᱸᱜ ᱥᱟᱨᱟᱜ ᱠᱷᱚᱱ ᱫᱚ ᱛᱤᱸᱜᱩ ᱫᱚ ᱵᱟᱝ ᱛᱟᱦᱮᱱᱟᱥᱮ ᱡᱚᱠᱷᱚᱱ ᱞᱟᱜᱟᱣ ᱞᱮᱱᱠᱷᱟᱱ ᱛᱚᱠᱷᱚᱱ ᱥᱤᱭᱩᱜ ᱠᱟᱛᱮᱫ ᱨᱚᱦᱚᱭ ᱞᱮᱠᱷᱟᱱ ᱜᱮ ᱛᱟᱦᱮᱱ ᱠᱷᱟᱱ ᱛᱚᱞᱟ ᱠᱚ
ᱟᱫᱚ ᱩᱱᱫᱚ ᱟᱫᱚ ᱩᱱᱫᱚ ᱟᱪᱷᱟᱲᱟ ᱞᱟᱜᱟᱜᱼᱟ ᱟᱪᱷᱟᱲᱟ ᱛᱚᱞᱟ ᱛᱚ ᱟᱨ ᱴᱷᱤᱠ ᱵᱟᱝ ᱵᱟᱛᱟᱨᱚᱜᱼᱟ ᱱᱚᱣᱟ ᱜᱤᱰᱤ ᱛᱚᱞᱟ ᱚᱱᱟᱞᱟ ᱞᱮᱠᱟ ᱫᱚ
ᱦᱮᱸ ᱚᱱᱟ ᱫᱚ ᱟᱪᱪᱷᱟ ᱫᱚ ᱵᱟᱝ ᱵᱟᱛᱟᱨᱚᱜᱼᱟ ᱥᱚᱠᱛᱚ ᱯᱚᱠᱛᱚ ᱵᱟᱝ ᱦᱩᱭᱩᱜᱼᱟ ᱟᱨ ᱱᱤᱛ ᱨᱮ ᱡᱟᱦᱟᱸᱟᱢ ᱤᱭᱟᱹᱜᱟ ᱚᱱᱟ ᱫᱚ ᱢᱤᱫᱴᱮᱱ ᱥᱳᱢᱳᱭ ᱠᱟᱛᱮ ᱦᱩᱭᱩᱜᱼᱟ ᱥᱮ ᱢᱚᱡᱽ ᱜᱮ ᱵᱟᱹᱭ ᱵᱟᱹᱭᱛᱮ ᱞᱟᱹᱴᱩ ᱪᱟᱞᱟᱜᱼᱟ ᱛᱚ ᱢᱤᱫᱴᱮᱱ ᱥᱚᱠᱛᱚ ᱢᱤᱫᱴᱮᱱ ᱤᱭᱟᱹ ᱦᱚᱸ ᱛᱟᱦᱮᱱᱟ ᱫᱟᱨᱮ ᱨᱮᱭᱟᱜ ᱟᱨ ᱛᱚᱞᱟ ᱚᱱᱟ ᱡᱟᱦᱟᱸ ᱟᱪᱷᱲᱟ ᱞᱮᱠᱷᱟᱱ ᱫᱚ ᱟᱪᱠᱟ ᱜᱮ ᱞᱟᱹᱴᱩ ᱛᱚᱵᱩ ᱟᱱ ᱜᱮ ᱢᱟᱱᱮ ᱞᱮᱠᱟᱭᱡ ᱞᱚᱠᱚᱭᱡ ᱚᱱᱟ ᱫᱚ ᱟᱪᱪᱷᱟ ᱢᱟᱱᱮ ᱵᱟᱝ ᱦᱩᱭᱩᱜᱼᱟ ᱦᱚᱭ ᱫᱚ ᱦᱩᱭᱩᱜ ᱜᱮᱭᱟ ᱛᱚ ᱚᱱᱠᱟ ᱢᱚᱱᱮ
ᱦᱮᱸ
ᱢᱟᱱᱮ ᱟᱪᱪᱷᱟ ᱫᱚ ᱵᱟᱝ ᱦᱩᱭᱩᱜᱼᱟ
ᱟᱫᱚ ᱚᱱᱟ ᱞᱚᱜᱚᱱ ᱛᱮ ᱨᱳᱜᱽ ᱠᱚ ᱦᱩᱭᱩᱜᱼᱟ ᱛᱤᱸᱤᱡᱩ ᱠᱚᱠᱚ ᱡᱚᱢᱟ
ᱢᱤᱫᱴᱟᱱᱟᱜ ᱚᱥᱩᱵᱤᱫᱷᱟ ᱦᱩᱭᱩᱜᱼᱟ
ᱛᱟᱦᱚᱞᱮ ᱟᱯᱮ ᱫᱚ ᱪᱮᱫ ᱦᱩᱲᱩ ᱠᱚ ᱵᱤᱥᱤ ᱯᱮ ᱨᱚᱦ ᱨᱚᱦᱚᱭᱮᱫᱟ ᱚᱱᱛᱮ ᱢᱟᱨᱮ ᱦᱩᱲᱩ ᱠᱚ ᱥᱮ ᱱᱟᱣᱟ ᱦᱩᱲᱩ ᱠᱚᱜᱮ ᱨᱚᱦᱚᱭ ᱮᱫᱟ
ᱛᱚ ᱱᱚᱛᱮ ᱢᱮᱱ ᱞᱮᱠᱷᱟᱱ ᱯᱩᱡᱟᱹ ᱥᱚᱨᱱᱚ ᱟᱨ ᱫᱚᱥ ᱪᱷᱟᱵᱵᱤᱥ ᱪᱷᱟᱵᱵᱤᱥ ᱞᱳᱞᱟᱴ ᱦᱮᱸ ᱱᱚᱜᱼ ᱱᱟ ᱠᱚ ᱟᱞᱮ ᱫᱚᱞᱮ ᱨᱚᱦᱚᱭ ᱵᱟᱲᱟᱭ ᱜᱮᱭᱟ ᱵᱚᱰᱦᱟᱱ ᱠᱚ
ᱟᱞᱮ ᱫᱷᱟᱨᱮ ᱦᱚᱸ ᱯᱟᱹᱦᱤᱞ ᱯᱟᱹᱦᱤᱞ ᱫᱩᱧ ᱫᱤᱥᱟᱹᱭᱟ ᱞᱟᱞ ᱥᱚᱱᱱᱚ ᱵᱩᱞᱮᱴ ᱱᱚᱣᱟ ᱠᱚᱜᱮ ᱢᱟᱨᱮ ᱢᱟᱨᱮᱱᱟᱜ ᱦᱩᱲᱩ ᱠᱚ ᱛᱟᱦᱮᱸ ᱠᱟᱱ ᱜᱮᱭᱟ ᱢᱮᱱᱠᱷᱟᱱ ᱫᱚ ᱱᱮᱛᱟᱨ ᱫᱚ ᱡᱚᱛᱚ ᱦᱚᱲ ᱴᱟᱠᱟ ᱴᱟᱠᱟ ᱯᱚᱭᱥᱟ ᱠᱚ ᱠᱚᱭᱚᱜ ᱟᱜ ᱠᱟᱱᱟ ᱛᱚ ᱡᱟᱦᱟᱸ ᱫᱚ ᱰᱷᱮᱨ ᱦᱩᱭᱩᱜᱼᱟ ᱚᱱᱠᱟᱱᱟᱜ ᱱᱮᱛᱟᱨ ᱫᱚ ᱚᱱᱟ ᱵᱤᱵᱤ ᱤᱞᱮᱵᱷᱮᱱ ᱱᱟᱣᱟ ᱱᱟᱣᱟᱱᱟᱜ ᱦᱩᱲᱩ ᱦᱮᱡ ᱟᱠᱟᱱᱟ ᱦᱮ ᱚᱱᱠᱟᱱᱟᱜ ᱦᱩᱲᱩ ᱜᱮ ᱱᱤᱛᱚᱝ ᱫᱚ ᱪᱟᱥᱼᱵᱟᱥ ᱦᱩᱭᱩᱜ ᱠᱟᱱᱟ
ᱦᱳᱭ ᱟᱨ ᱠᱟᱭ ᱚᱱᱠᱟᱱᱟᱜ ᱦᱚᱸ ᱦᱮᱡ ᱟᱠᱟᱱᱟᱭ ᱟᱫᱚᱭ ᱢᱤᱫ ᱫᱩ ᱛᱤᱱ ᱢᱟᱥ ᱢᱚᱫᱽᱫᱷᱮ ᱨᱮᱜᱮ ᱦᱩᱭᱩᱜ ᱠᱟᱱᱟ ᱢᱟᱱᱮ ᱠᱚᱢ ᱚᱠᱛᱚ ᱨᱮᱜᱮ ᱚᱱᱠᱟ ᱟᱹᱰᱤ ᱪᱟᱲ ᱜᱮ ᱦᱩᱭᱩᱜᱼᱟ ᱱᱚᱜᱼ ᱱᱚᱝᱠᱟᱱᱟᱜ ᱠᱚᱦᱚᱸ ᱠᱚ ᱨᱚᱦᱚᱭ ᱜᱚᱫᱟ ᱟᱨ ᱚᱱᱠᱟᱱᱟᱜ ᱨᱮᱫᱚ ᱯᱷᱚᱞᱚᱱ ᱦᱚᱸ ᱵᱷᱟᱜᱤ ᱦᱩᱭᱩᱜᱼᱟ ᱦᱩᱲᱩ ᱠᱚᱦᱚᱸ ᱵᱷᱟᱜᱤᱼᱟ ᱵᱮᱞᱮᱜᱼᱟ ᱦᱚ
ᱦᱮᱸ ᱯᱟᱹᱦᱤᱞ ᱟᱜ ᱠᱚᱢᱟ ᱮᱠᱮᱵᱟᱨᱮ ᱦᱟᱱᱟ ᱢᱚᱬᱮ ᱪᱟᱸᱫᱳ ᱜᱟᱱ ᱞᱟᱜᱟᱜ ᱠᱟᱱ ᱛᱟᱦᱮᱱᱟ ᱟᱨ ᱱᱮᱛᱟᱨᱟᱜ ᱱᱟᱣᱟ ᱱᱟᱣᱟ ᱦᱩᱲᱩ ᱦᱮᱡ ᱟᱠᱟᱱ ᱛᱮ ᱮᱠᱮᱵᱟᱨᱮ ᱯᱮ ᱪᱟᱸᱫᱳ ᱵᱟᱨ ᱪᱟᱸᱫᱳ ᱠᱚᱛᱮ ᱜᱮ ᱦᱩᱲᱩ ᱦᱩᱭᱩᱜ ᱠᱟᱱᱟ ᱟᱹᱰᱤ ᱨᱟᱣᱟᱞ
ᱟᱨ ᱯᱟᱹᱦᱤᱞ ᱫᱚ ᱚᱱᱠᱟ ᱵᱟᱝ ᱛᱟᱦᱮᱸ ᱠᱟᱱᱟ ᱛᱚ ᱚᱱᱟ ᱦᱚᱛᱮᱜ ᱛᱮ ᱦᱩᱲᱩ ᱦᱚᱸ ᱚᱱᱠᱟ ᱵᱟᱝᱠᱚ ᱦᱩᱭ ᱦᱚᱪᱚ ᱫᱟᱲᱮᱭᱟᱜ ᱠᱟᱱ ᱛᱟᱦᱮᱱᱟ ᱟᱨ ᱟᱨ ᱱᱮᱛᱟᱨ ᱫᱚ ᱠᱚᱢ ᱥᱩᱚᱢᱚᱭ ᱨᱮᱜᱮ ᱟᱹᱰᱤ ᱵᱷᱟᱹᱞᱤ ᱯᱷᱚᱞᱚᱱ ᱦᱩᱭᱩᱜᱼᱟ ᱱᱚᱜᱼᱚ ᱱᱚᱝᱠᱟᱱᱟᱜ ᱦᱚᱸ ᱦᱮᱡ ᱟᱠᱟᱱᱟ ᱠᱮᱴᱨᱮ
ᱟᱨ ᱛᱟᱦᱚᱸᱞᱮ ᱥᱤᱭᱳᱜ ᱠᱚᱫᱚ ᱰᱟᱝᱨᱤ ᱠᱚᱫᱚ ᱛᱮᱜᱮ ᱯᱮ ᱥᱤ ᱮᱫᱟ ᱥᱮ ᱚᱱᱟ ᱴᱨᱟᱠᱴᱟᱨ ᱠᱚᱜᱮ ᱛᱮ ᱥᱤᱭᱮᱫᱟ?
ᱦᱮᱸ ᱟᱨ ᱱᱚᱰᱮ ᱫᱚ ᱥᱤ ᱫᱚ ᱴᱨᱟᱠᱴᱚᱨ ᱛᱮᱦᱚᱸ ᱱᱟᱦᱮᱞ ᱛᱮᱦᱚᱸ ᱢᱟᱱᱮ ᱡᱚᱛᱚ ᱛᱮᱜᱮ ᱛᱚ ᱚᱱᱠᱟ ᱪᱮᱠᱟ ᱡᱩᱫᱤ ᱫᱟᱜ ᱞᱟᱜᱟᱜ ᱠᱷᱟᱱ ᱫᱚ ᱵᱮᱥᱤ ᱫᱚ ᱴᱨᱟᱠᱴᱟᱨ ᱛᱮᱜᱮ ᱠᱚ ᱥᱤ ᱦᱚᱪᱚᱭᱮᱫ ᱛᱟᱭᱱᱟ ᱱᱮᱛᱟᱨ ᱫᱚ ᱡᱟᱹᱥᱛᱤ ᱟᱯᱮ ᱥᱮᱫ ᱫᱚ ᱚᱱᱠᱟ ᱪᱮᱫ ᱞᱮᱠᱟ ᱠᱚ ᱥᱤ ᱦᱚᱪᱚᱭᱟ ᱪᱮᱫ ᱛᱮ?
ᱟᱞᱮ ᱥᱮᱫ ᱦᱚᱸ ᱮᱠᱮᱵᱟᱨᱮ ᱴᱨᱟᱠᱴᱟᱨ ᱜᱮ ᱡᱚᱠᱷᱚᱱ ᱞᱚᱜᱚᱱ ᱟᱹᱰᱤ ᱪᱟᱬ ᱫᱟᱜ ᱧᱟᱢ ᱜᱚᱫᱟᱭ ᱛᱟᱨᱠᱷᱚᱱ ᱫᱟᱜ ᱜᱚᱫ ᱞᱮᱱᱠᱷᱟᱱ ᱫᱚ ᱩᱱᱫᱚ ᱟᱸᱡᱮᱫᱚᱜᱼᱟ ᱛᱚ ᱠᱷᱚᱱᱟᱜ ᱥᱤ ᱠᱚᱡᱛᱮ ᱜᱮᱞᱮ ᱴᱨᱟᱠᱴᱚᱨ ᱟᱨ ᱵᱟᱝᱠᱷᱟᱱ ᱡᱟᱦᱟᱸ ᱠᱚᱨᱮ ᱫᱚ ᱫᱚᱢᱮ ᱫᱟᱜ ᱛᱟᱦᱮᱱᱟ ᱟᱹᱰᱤ ᱫᱤᱱ ᱦᱟᱹᱵᱤᱡ ᱚᱸᱰᱮ ᱫᱚ ᱚᱱᱟ ᱱᱟᱦᱮᱞ ᱛᱮᱜᱮᱞᱮ ᱥᱤᱭᱳᱼᱟ ᱱᱟᱦᱮᱞ ᱛᱮ ᱥᱤ ᱞᱮᱱᱠᱷᱟᱱ ᱫᱚ ᱦᱟᱥᱟ ᱱᱟᱯᱟᱭ ᱚᱱᱟ ᱢᱤᱫᱴᱮᱱ
ᱟᱨ ᱯᱟᱹᱦᱤᱞ ᱞᱮᱠᱟ ᱛᱚ ᱥᱤ ᱠᱟᱛᱮᱫ ᱫᱚ ᱵᱟᱵᱚᱱ ᱫᱚᱦᱚ ᱯᱟᱹᱦᱤᱞ ᱫᱚ ᱱᱟᱦᱮᱞ ᱛᱮ ᱥᱤ ᱠᱟ ᱠᱟᱛᱮ ᱮᱠᱮᱵᱟᱨᱮ ᱢᱤᱫ ᱦᱟᱯᱛᱟ ᱫᱚᱦᱚ ᱠᱟᱛᱮ ᱚᱱᱟ ᱥᱮᱭᱟᱜᱼᱟ ᱛᱟᱨᱯᱚᱨᱮ ᱟᱨᱚ ᱵᱚᱱ ᱥᱤᱭᱟᱜ ᱠᱟᱱ ᱛᱟᱦᱮᱱᱟ ᱚᱱᱟ ᱛᱮᱫᱚ ᱦᱩᱲᱩ ᱠᱚᱦᱚᱸ ᱟᱹᱰᱤ ᱱᱟᱯᱟᱭ ᱦᱩᱭᱩᱜᱼᱟ ᱦᱩᱭᱩᱜ ᱠᱟᱱ ᱛᱟᱦᱮᱱᱟ᱾
ᱟᱪᱪᱷᱟ ᱟᱯᱮ ᱥᱮᱫ ᱚᱱᱛᱮ ᱥᱚᱵᱡᱤ ᱠᱚᱫᱚᱯᱮ ᱪᱟᱥ ᱵᱟᱲᱟᱭ ᱛᱟᱦᱮᱱᱟ ᱥᱮ ᱵᱟᱝ?
ᱟᱞᱮ ᱫᱚ ᱢᱩᱲ ᱫᱷᱟᱨᱮ ᱨᱮᱱ ᱦᱚᱲ ᱠᱟᱱᱟ ᱞᱮ ᱛᱚ ᱟᱞᱮ ᱫᱚ ᱥᱚᱵᱡᱤ ᱫᱚᱞᱮ ᱪᱟᱥᱮ ᱞᱮ ᱪᱟᱥᱟ ᱚᱲᱟᱜ ᱨᱮ ᱡᱚᱢ ᱞᱮᱠᱟ ᱳᱭ ᱡᱮᱢᱚᱱ ᱵᱟᱨᱯᱮ ᱜᱟᱱᱰᱟ ᱵᱷᱤᱱᱰᱤ ᱳᱭ ᱢᱮᱴᱮᱱ ᱵᱟᱨᱟ ᱡᱷᱤᱸᱜᱟᱹ ᱫᱟᱨᱮ
ᱯᱩᱨᱟᱹᱭ ᱱᱟᱹᱲᱤ ᱢᱩᱱᱜᱟᱹ ᱯᱤᱯᱟᱹ ᱚᱲᱟᱜ ᱡᱚᱢ ᱞᱮᱠᱟ ᱫᱚ ᱢᱮᱱᱟᱜ ᱛᱟᱞᱮᱭᱟ᱾ ᱢᱟᱱᱮ ᱱᱚᱝᱠᱟ ᱟᱠᱷᱨᱤᱧ ᱞᱮᱠᱟ ᱦᱟᱹᱵᱤᱡ ᱫᱚ ᱵᱟᱞᱮ ᱪᱟᱥ ᱟᱠᱟᱫᱟ᱾
ᱟᱞᱮ ᱦᱚᱸ ᱱᱚᱝᱠᱟ ᱢᱟᱱᱮ ᱫᱟᱜ ᱨᱮᱭᱟᱜ ᱚᱱᱠᱟ ᱴᱷᱤᱠ ᱵᱮᱵᱚᱥᱛᱟ ᱵᱟᱹᱱᱩᱜ ᱛᱮ ᱜᱟᱹᱰᱭᱟᱹ ᱫᱟᱜ ᱠᱚᱦᱚᱸ ᱟᱸᱡᱚᱜᱼᱟ᱾ ᱥᱤᱛᱩᱝ ᱫᱤᱱ ᱫᱚ ᱛᱚ ᱚᱱᱟ ᱦᱚᱛᱮᱡ ᱛᱮ ᱱᱤᱡᱮᱨ ᱡᱚᱢ ᱞᱮᱠᱟ ᱜᱮ ᱟᱞᱮ ᱦᱚ ᱚᱱᱠᱟᱞᱮ ᱪᱟᱥ ᱵᱟᱲᱟᱭ ᱛᱟᱦᱮᱱᱟ ᱢᱟᱱᱮ ᱡᱚᱢ ᱠᱩᱞᱟᱹᱜ ᱞᱮᱠᱟ ᱳᱭ ᱯᱮᱸᱭᱟᱡᱽ ᱳᱭ ᱱᱚᱝᱠᱟᱱ ᱵᱷᱮᱱᱰᱤ ᱛᱮᱱᱰᱤ ᱵᱚᱨᱵᱚᱴᱤ ᱠᱚ ᱱᱚᱜᱼᱚ ᱱᱚᱝᱠᱟᱱᱟᱜ ᱡᱤᱱᱤᱥ ᱠᱚ
ᱛᱟᱦᱞᱮ ᱟᱯᱮ ᱥᱮᱫ ᱫᱚ ᱚᱱᱟ ᱥᱚᱵᱡᱤ ᱟᱲᱟᱜ ᱥᱟᱠᱟᱢ ᱠᱚ ᱪᱮᱫ ᱞᱮᱠᱟ ᱫᱟᱢ ᱢᱮᱱᱟᱜᱼᱟ?
ᱟ ᱥᱚᱵᱡᱤ ᱟᱲᱟᱜ ᱥᱟᱠᱟᱢ ᱠᱚᱫᱚ ᱫᱟᱢ ᱫᱚ ᱚᱱᱠᱟ ᱪᱮᱫ ᱦᱚᱸ ᱵᱟᱝ ᱢᱟᱱᱮ ᱟ ᱢᱤᱫᱴᱷᱮᱱ ᱛᱚᱞ ᱠᱟᱛᱮᱫ ᱚᱱᱟ ᱦᱟᱴ ᱠᱚᱦᱚᱸ ᱦᱩᱭᱩᱜ ᱛᱟᱦᱮᱱ ᱜᱮᱭᱟ ᱛᱚ ᱦᱮᱞᱟᱜ ᱛᱟᱦᱮᱱ ᱜᱮᱭᱟᱞᱮ᱾ ᱟ ᱟᱲᱟᱜ ᱠᱚᱫᱚ ᱚᱱᱠᱟ ᱛᱚᱞ ᱠᱟᱛᱮᱜ ᱯᱟᱸᱪ ᱴᱟᱠᱟ ᱫᱚᱥ ᱴᱟᱠᱟ ᱤᱭᱟᱹ ᱠᱟᱛᱮᱜ ᱠᱚ ᱟᱠᱷᱨᱤᱧ ᱛᱟᱸᱦᱮᱱᱟ᱾ ᱛᱚ ᱵᱮᱥᱤ ᱫᱟᱢ ᱫᱚ ᱵᱟᱝ ᱛᱟᱦᱮᱱᱟ ᱟᱨ ᱥᱚᱵᱡᱤ ᱠᱚᱦᱚᱸ ᱢᱚᱴᱟᱢᱩᱴᱤ ᱫᱟᱢ ᱢᱮᱱᱟᱜᱼᱟ᱾ ᱩᱱᱟᱹᱜ ᱫᱟᱢ ᱫᱚ ᱵᱟᱝ᱾ ᱟᱲᱟᱭᱥᱚ ᱯᱚᱱᱰᱨᱚ ᱫᱚᱥ ᱴᱟᱠᱟ ᱛᱮᱜᱮ ᱧᱟᱢᱚᱜᱼᱟ ᱡᱟᱦᱟᱱᱟᱜ ᱥᱚᱵᱡᱤ ᱪᱮᱫ? ᱚᱱᱟ ᱢᱮᱠᱥᱤᱢᱟᱢ ᱯᱚᱱᱰᱨᱚ ᱴᱟᱠᱟ ᱟᱲᱟᱭᱥᱚ ᱨᱮ ᱚᱱᱮ ᱚᱱᱠᱟ ᱜᱮᱠᱚ ᱦᱟᱛᱟᱣᱟ᱾
ᱟᱞᱮ ᱠᱚᱨᱮ ᱚᱱᱠᱟ ᱡᱟᱹᱥᱛᱤ ᱫᱟᱢ ᱫᱚ ᱵᱟᱹᱱᱩᱜᱼᱟ᱾ ᱜᱮᱞ ᱢᱤᱫ ᱜᱮᱞ ᱢᱚᱬᱮ ᱤᱱᱠᱟᱹ ᱵᱟᱨ ᱜᱮᱞ ᱤᱱᱠᱟᱹ ᱠᱚᱛᱮ ᱜᱮ ᱧᱟᱢᱚᱜᱼᱟ᱾ ᱟᱹᱞᱩ ᱠᱚ ᱯᱚᱴᱚᱞ ᱠᱚ ᱡᱷᱤᱸᱜᱟᱹ᱾ ᱠᱚᱱᱰᱷᱟ ᱠᱚ ᱵᱮᱞᱟᱛ ᱛᱤ ᱩᱱᱟᱹᱜ ᱟᱭᱢᱟ ᱫᱟᱢ ᱫᱚ ᱵᱟᱹᱱᱩᱜᱼᱟ ᱵᱷᱤᱱᱰᱤ ᱠᱚ᱾
ᱦᱚᱭ ᱟᱞᱮ ᱦᱚᱸ ᱚᱱᱠᱟᱜᱮ ᱢᱟᱱᱮ ᱦᱩᱸ ᱦᱩᱸ᱾ ᱵᱮᱥᱤ ᱫᱟᱢ ᱫᱚ ᱟᱨ ᱟᱞᱮᱫᱚ ᱱᱚᱝᱠᱟ ᱟᱹᱛᱩ-ᱟᱹᱛᱩ ᱢᱟᱱᱮ ᱠᱤᱨᱤ ᱟᱠᱷᱨᱤᱧ ᱠᱚ ᱟᱹᱜᱩᱭ ᱛᱟᱦᱮᱱ᱾ ᱰᱮᱞᱤ ᱞᱮᱠᱟᱜᱮ ᱵᱟᱨᱭᱟ ᱯᱮᱭᱟ ᱠᱚ ᱦᱤᱡᱩᱜ ᱛᱟᱦᱮᱱ ᱜᱮᱭᱟ ᱛᱚ ᱚᱸᱰᱮ ᱠᱷᱚᱱ ᱞᱮ ᱦᱟᱛᱟᱣ ᱵᱟᱲᱟᱜ ᱠᱟᱱ ᱜᱮᱭᱟ᱾
ᱟᱞᱮ ᱥᱮᱫᱟᱜ ᱟᱹᱛᱩ-ᱟᱹᱛᱩ ᱫᱚ ᱵᱟᱝ ᱠᱚ ᱟᱹᱜᱩᱭᱟ᱾ ᱟᱞᱮ ᱥᱮᱫ ᱫᱚ ᱮᱚᱱᱛᱮ ᱢᱟᱨᱠᱮᱴ ᱵᱟᱡᱟᱨ ᱠᱚ ᱫᱩᱲᱩᱵᱼᱟ ᱯᱨᱚᱛᱤᱫᱤᱱ᱾
ᱩᱸ ᱱᱟᱹᱭᱩᱵ ᱵᱮᱲᱟ ᱠᱚ ᱫᱩᱲᱩᱵᱼᱟ ᱥᱮᱛᱟᱜ ᱵᱮᱲᱟ ᱦᱚᱸ ᱟᱞᱮ ᱴᱷᱮᱱ ᱫᱚ ᱢᱟᱱᱮ ᱚᱱᱟ ᱟᱲᱟᱜ ᱥᱟᱠᱟᱢ ᱠᱚᱨᱮᱱᱟᱜ ᱫᱚ ᱠᱳᱱᱳ ᱚᱥᱩᱵᱤᱫᱷᱟ ᱫᱚ ᱵᱟᱝ ᱦᱩᱭᱩᱜᱼᱟ, ᱡᱟᱦᱟᱸᱭ ᱯᱮᱲᱟ ᱠᱚ ᱦᱮᱡ ᱜᱚᱫ ᱞᱮᱱ ᱨᱮᱦᱚᱸ ᱟᱞᱮ ᱫᱚᱞᱮ ᱠᱤᱨᱤᱧ ᱟᱹᱜᱩ ᱫᱟᱲᱮ ᱠᱚᱣᱟ ᱡᱤᱞ ᱦᱟᱹᱠᱩ ᱠᱚᱦᱚᱸ ᱥᱮᱛᱟᱜ-ᱟᱹᱭᱩᱵ ᱠᱚ ᱜᱮᱫᱟ᱾
ᱦᱩᱸ᱾ ᱱᱮᱛᱟᱨ ᱫᱚ ᱚᱱᱠᱟ ᱫᱚ ᱵᱟᱹᱱᱩᱜᱼᱟ ᱢᱮᱱᱠᱷᱟᱱ ᱵᱟᱨ ᱯᱮ ᱯᱮ ᱦᱚᱲ ᱚᱱᱠᱟ ᱠᱷᱚᱱᱟᱜ
ᱩᱸᱦ ᱛᱟᱦᱚᱞᱮ ᱱᱚᱜ-ᱚᱭ ᱛᱤᱨᱤᱥᱮ ᱦᱩᱞ ᱥᱮᱴᱮᱨᱟᱵᱚᱱ ᱠᱟᱱᱟ ᱛᱟᱦᱞᱮ ᱠᱷᱟᱱ ᱱᱚᱣᱟ ᱵᱟᱵᱚᱫ ᱛᱮ ᱪᱮᱫᱮᱠᱟ ᱯᱮ ᱥᱟᱹᱛ ᱥᱟᱯᱲᱟᱣ ᱟᱠᱟᱱᱟ᱾
ᱱᱚᱶᱟ ᱚᱠᱟ ᱨᱮᱱᱟᱜ? ᱦᱩᱸ ᱟᱹᱰᱤ ᱟᱭᱢᱟ ᱦᱚᱲ ᱵᱚ